ᱦᱳᱭ ᱨᱚᱲ ᱫᱚ ᱟᱸᱡᱚᱢᱮᱫ ᱛᱟᱵᱚᱱ ᱜᱮᱭᱟᱞᱤᱧ,
ᱟᱪᱪᱷᱟ
ᱟᱨ ᱟᱹᱞᱤᱧᱟᱜ ᱟᱞᱤᱧ ᱟᱜ ᱟᱹᱞᱤᱧᱟᱜ ᱵᱮᱱ ᱟᱸᱡᱚᱢ ᱧᱟᱢᱮᱫᱟ ᱛᱚ, ᱚ
ᱛᱟᱦᱚᱞᱮ ᱜᱚᱝᱠᱮ ᱪᱮᱫ ᱠᱚᱵᱮᱱ ᱪᱤᱠᱟᱹ ᱵᱟᱲᱟᱭᱫᱟ,
ᱪᱮᱫ ᱦᱚᱸ ᱵᱟᱝ ᱦᱟᱜ ᱟᱹᱞᱤᱧ ᱱᱚᱜᱼᱚᱭ ᱜᱤᱛᱤᱡ ᱟᱠᱟᱱᱟᱞᱤᱧ ᱱᱤᱛᱚᱜ ᱫᱚ,
ᱟᱪᱪᱷᱟ ᱟᱪᱪᱷᱟ ᱟᱪᱪᱷᱟ ᱱᱟᱯᱟᱭ ᱠᱟᱛᱷᱟ
ᱟᱹᱞᱤᱧ ᱦᱚᱸ ᱱᱚᱝᱠᱟ ᱜᱮ ᱦᱟᱸᱜ ᱢᱟᱱᱮ ᱡᱚᱢ ᱵᱟᱲᱟ ᱠᱟᱛᱮᱫ ᱱᱚᱜᱼᱚᱭ ᱦᱟᱸᱜ ᱫᱩᱲᱩᱵ ᱵᱟᱲᱟ ᱦᱩᱭ ᱜᱮᱭᱟ ᱱᱤᱛᱚᱜ ᱫᱚ ᱯᱷᱟᱸᱠᱟ ᱥᱮᱫ ᱨᱮ ᱠᱟᱹᱴᱤᱡ,
ᱳ ᱳ ᱛᱟᱦᱚᱞᱮ ᱜᱚᱢᱠᱮ ᱛᱮᱦᱮᱧ ᱫᱚ ᱪᱮᱫ ᱯᱮ ᱩᱛᱩ ᱞᱮᱫᱼᱟ,
ᱛᱮᱦᱮᱧ ᱫᱚ ᱦᱟᱸᱜ ᱢᱟᱱᱮ ᱟᱞᱮᱥᱱ ᱫᱚ ᱦᱟᱴ ᱛᱟᱦᱮᱸ ᱠᱟᱱᱟ ᱛᱚ ᱦᱟᱯᱛᱟᱞᱮ ᱢᱟᱱᱟᱣ ᱠᱮᱫᱟ ᱡᱤᱞ ᱦᱟᱸᱜ ᱵᱚᱭᱞᱟᱨ ᱡᱤᱞ,
ᱚ ᱚ, ᱱᱟᱯᱟᱭ ᱜᱮ ᱛᱟᱦᱚᱞᱮ ᱟᱹᱰᱤ ᱥᱤᱵᱤᱞ ᱫᱚ ᱜᱚᱢᱠᱮ,
ᱦᱳᱭ ᱦᱳᱭ ᱥᱤᱵᱤᱞ ᱜᱮ ᱦᱟᱸᱜ ᱟᱫᱚ ᱦᱟᱸᱜ ᱱᱚᱝᱠᱟ ᱦᱟᱸᱜ, ᱢᱮᱥ ᱠᱚᱨᱮ ᱛᱟᱦᱮᱸᱱ ᱦᱩᱭᱩᱜᱼᱟ ᱛᱚᱫᱚ ᱦᱟᱯᱛᱟᱨ ᱨᱮ ᱦᱟᱸᱜ ᱢᱤᱫ ᱫᱤᱱ ᱫᱚ ᱦᱟᱸᱜ ᱡᱚᱢ ᱜᱮ ᱦᱩᱭᱩᱜᱼᱟ ᱱᱚᱝᱠᱟ, ᱨᱚᱵᱤᱵᱟᱨ ᱚᱠᱟ ᱥᱳᱚᱢᱚᱭ ᱢᱟᱱᱮ ᱦᱟᱯᱛᱟᱨᱮ ᱢᱤᱫ ᱫᱤᱱ ᱡᱟᱦᱟᱸ ᱫᱤᱱ ᱜᱮ ᱦᱟᱸᱜ ᱜᱚᱴᱟ ᱠᱟᱛᱮᱫ,
ᱦᱳᱭ ᱦᱳᱭ ᱛᱮᱦᱮᱧ ᱫᱚ ᱛᱟᱦᱚᱞᱮ ᱡᱤᱞ ᱩᱛᱩ ᱞᱮᱱᱟ ᱵᱟᱝ ᱥᱮ,
ᱦᱳᱭ ᱦᱳᱭ ᱡᱤᱞ ᱩᱛᱩ ᱦᱩᱭ ᱞᱮᱱᱟ,
ᱦᱳᱭ ᱟᱨ ᱛᱟᱦᱚᱞᱮ ᱚᱱᱠᱟ ᱫᱚ ᱦᱟᱹᱠᱩ ᱵᱤᱞᱤ ᱠᱚᱫᱚ ᱡᱚᱢ ᱵᱟᱲᱟᱭ,
ᱦᱚᱸ ᱦᱚᱸ ᱢᱟᱱᱮ ᱚᱱᱠᱟ ᱜᱮ ᱦᱟᱜ ᱨᱩᱴᱤᱱ ᱢᱮᱱᱟᱜᱼᱟ ᱡᱮ, ᱮ ᱢᱤᱫ ᱫᱤᱱ ᱫᱚ ᱦᱟᱠᱩ ᱠᱷᱟᱱ ᱢᱤᱫ ᱫᱤᱱ ᱵᱤᱞᱤ ᱢᱤᱫ ᱥᱚᱯᱛᱟᱦᱚ ᱫᱚ ᱦᱠᱩ ᱠᱷᱟᱱ ᱢᱤᱫ ᱫᱤᱱ ᱵᱤᱞᱤ ᱠᱷᱟᱱ, ᱢᱤᱫ ᱫᱤᱱ ᱡᱤᱞ ᱚᱱᱠᱟ, ᱚᱱᱠᱟ ᱱᱤᱭᱟᱹ ᱥᱚᱵ ᱛᱟᱦᱚ ᱫᱚ ᱡᱤᱞ ᱦᱩᱭ ᱮᱱᱟ ᱛᱟᱨᱯᱚᱨᱮ ᱥᱚᱯᱛᱟᱦᱚ ᱫᱚ ᱦᱟᱹᱠᱩ,
ᱚ ᱚ,
ᱦᱩᱸ
ᱟᱨ ᱛᱟᱦᱚᱞᱮ ᱜᱚᱝᱠᱮ ᱟᱯᱮ ᱥᱮᱱᱟᱜ ᱦᱚᱭ ᱦᱤᱸᱤᱥᱤᱫ ᱫᱚ ᱪᱮᱫ ᱞᱮᱠᱟ ᱪᱟᱞᱟᱜ ᱠᱟᱱᱟ ᱱᱤᱛᱚᱜ ᱫᱚ,
ᱟᱞᱮ ᱥᱮᱱᱟᱜ ᱦᱚᱭ ᱦᱤᱸᱥᱤᱫ ᱱᱟᱭ ᱱᱟᱯᱟᱭ ᱜᱮ ᱪᱟᱞᱟᱜ ᱠᱟᱱᱟ,
ᱚ ᱡᱩᱫᱤ ᱱᱚᱣᱟ ᱫᱟᱜ, ᱡᱟᱹᱲᱤ ᱠᱚ ᱵᱟᱨᱮ ᱛᱮᱞᱤᱧ ᱢᱮᱱᱟ ᱛᱟᱦᱚᱞᱮ ᱫᱚ ᱚᱠᱟᱞ ᱞᱮᱠᱟ,
ᱦᱮᱸ ᱟᱞᱮ ᱥᱮᱱᱟᱜ,
ᱦᱳᱭ,
ᱟᱞᱮ ᱥᱮᱱ ᱦᱚᱭ ᱦᱤᱸᱥᱤᱫ ᱫᱚ ᱱᱚᱜᱼᱚᱭ ᱱᱚᱝᱠᱟ ᱪᱟᱞᱟᱜ ᱠᱟᱱ ᱜᱮᱭᱟ,
ᱦᱳᱭᱛᱚ ᱟᱨ ᱚᱱᱟ ᱫᱟᱜ ᱡᱟᱹᱲᱤ ᱨᱮᱱᱟᱜ ᱠᱟᱛᱷᱟ ᱞᱤᱧ ᱢᱮᱱ ᱦᱚᱪᱚᱭᱮᱜᱼᱟ ᱫᱟᱜ ᱡᱟᱹᱲᱤ ᱠᱚᱫᱚ ᱛᱟᱦᱚᱞᱮ ᱚᱠᱟ ᱞᱮᱠᱟ,
ᱟᱞᱮ ᱥᱮᱱ ᱫᱚ ᱢᱟᱱᱮ ᱫᱟᱜ ᱡᱟᱹᱲᱤ ᱫᱚ ᱦᱟᱜ ᱦᱩᱭᱩᱜ ᱠᱟᱱ ᱜᱮᱭᱟ ᱦᱩᱭ ᱫᱚ,
ᱚ
ᱛᱮᱦᱮᱧ ᱫᱚ ᱦᱟᱸᱜ ᱫᱚᱢᱮᱭ ᱫᱟᱜ ᱵᱟᱲᱟ ᱠᱮᱫᱟ,
ᱚ
ᱟᱯᱮ ᱥᱮᱱᱜᱮ ᱪᱮᱫ ᱞᱮᱠᱟ ᱫᱟᱜ ᱠᱮᱫᱟᱭ ᱥᱮ ᱵᱟᱝ,
ᱦᱮᱸ ᱚᱱᱠᱟ ᱫᱚ ᱦᱟᱸᱜ ᱛᱮᱦᱮᱧ ᱫᱟᱜ ᱫᱚ ᱫᱟᱜ ᱵᱟᱲᱟ ᱠᱮᱫ ᱜᱮᱭᱟᱭ ᱛᱚ ᱾
ᱜᱮᱛᱚ ᱦᱩᱸ ᱾
ᱟᱫᱚ ᱫᱚᱢᱮ ᱡᱟᱹᱥᱛᱤ ᱫᱚ ᱦᱟᱸᱜ ᱵᱟᱭ ᱫᱟᱜ ᱟᱠᱟᱫᱟ ᱾
ᱟᱪ-ᱪᱷᱟ -ᱟᱪ-ᱪᱷᱟ ᱾
ᱚᱝᱠᱟ ᱞᱟᱹᱭ ᱞᱮᱠᱷᱟᱱ ᱫᱚ ᱦᱚᱞᱟ ᱢᱟᱫᱷᱮᱨ ᱠᱷᱚᱡ ᱜᱮ ᱫᱟᱜ ᱫᱚᱭ ᱫᱟᱜ ᱜᱮᱼᱟ ᱾ ᱢᱟᱱᱮ ᱩᱱᱟᱹᱜ ᱡᱳᱨ ᱫᱚ ᱵᱟᱭ ᱫᱟᱜᱮᱜᱼᱟ ᱛᱚ ᱢᱟᱱᱮ ᱵᱟᱹᱭ ᱵᱟᱹᱭᱛᱮ ᱡᱤᱯᱤᱨ ᱡᱤᱯᱤᱨ ᱾
ᱡᱷᱤᱯᱤᱨ-ᱡᱷᱤᱯᱤᱨ -ᱡᱷᱤᱯᱤᱨ ᱾ ᱟᱞᱮᱥᱮᱫ ᱡᱟᱦᱟᱸ ᱟᱱᱮ ᱛᱮᱹᱦᱮᱹᱧ ᱫᱚ ᱡᱳᱨ ᱜᱮ ᱫᱟᱜ ᱠᱮᱫᱟᱭ ᱢᱟᱱᱮ ᱾ ᱰᱷᱮᱹᱨ ᱜᱮ ᱦᱟᱸᱜ ᱫᱟᱜ ᱡᱚᱨᱚ ᱟᱠᱟᱱᱟ ᱾
ᱦᱳᱭ -ᱦᱳᱭ -ᱦᱳᱭ ᱾ ᱟᱨ ᱜᱚᱝᱠᱮ ᱛᱟᱦᱞᱮ ᱟᱯᱮ ᱫᱚ ᱚᱠᱟ ᱞᱮᱠᱟᱱ ᱴᱚᱴᱷᱟ ᱯᱮ ᱯᱟᱲᱟᱜ ᱠᱟᱱᱟ ᱢᱟ ᱵᱤᱨ ᱵᱩᱨᱩ ᱥᱮ
ᱯᱩᱨᱩᱵ ᱥᱮᱫ ᱱᱟᱠᱷᱟ ᱟᱞᱮ ᱥᱮᱱ ᱱᱟᱜ ᱴᱷᱚᱴ ᱴᱚᱴᱷᱟ ᱫᱚ ᱯᱟᱲᱟᱜ ᱠᱟᱱᱟ ᱵᱤᱨ ᱵᱩᱨᱩ ᱜᱮ ᱟᱞᱮᱥᱮᱱ ᱱᱟᱜ ᱫᱚᱢᱮ ᱵᱤᱨ ᱢᱮᱱᱟᱜᱼᱟ ᱟᱞᱮᱥᱮᱫ ᱾
ᱚ ᱾
ᱟᱞᱮ ᱥᱮᱜ ᱫᱚ ᱫᱚᱢᱮ ᱵᱤᱨ ᱦᱮᱱᱟᱜᱼᱟ ᱟᱞᱮ ᱥᱮᱫ ᱫᱚ ᱾ ᱚᱱᱮ ᱚᱱᱠᱟ ᱡᱟᱱᱳᱣᱟᱨ ᱠᱚᱫᱚ ᱦᱳᱭ ᱦᱟᱸᱜ ᱢᱟᱱᱮ ᱡᱟᱱᱳᱣᱟᱨ ᱠᱚᱫᱚ ᱜᱚᱝᱠᱮ ᱦᱟᱸᱜ ᱢᱟᱱᱮ ᱯᱟᱹᱦᱤᱞ ᱦᱟᱸᱜ ᱠᱚ ᱞᱟᱹᱭ ᱛᱟᱦᱮᱱᱟ ᱡᱮ ᱯᱟᱹᱦᱤᱞ ᱦᱟᱯᱲᱟᱢ ᱠᱚ ᱦᱟᱲᱟᱢᱵᱟ ᱛᱟᱠᱚ ᱠᱚ ᱞᱟᱹᱭ ᱛᱟᱦᱮᱱᱟ ᱡᱮ ᱱᱚᱣᱟ ᱠᱚᱨᱮ ᱫᱚ ᱦᱟᱸᱜ ᱫᱚᱢᱮ ᱡᱟᱱᱚᱣᱟᱨ ᱠᱚ ᱛᱟᱦᱮᱸ ᱠᱟᱱᱟ ᱟᱫᱚ ᱱᱤᱛᱚᱜ ᱫᱚ ᱦᱟᱸᱜ ᱚᱱᱠᱟ ᱡᱟᱱᱚᱣᱟᱨ ᱠᱚᱫᱚ ᱵᱟᱠᱚ ᱧᱮᱧᱟᱢᱚᱜᱼᱟ ᱾ ᱩᱱᱠᱩ ᱠᱩᱞᱟᱹᱭ ᱠᱚ ᱥᱩᱠᱨᱤ ᱠᱚ ᱦᱟᱸᱜ ᱵᱤᱨ ᱥᱩᱠᱨᱤ ᱠᱚ ᱟᱨ ᱢᱟᱨᱟᱜ ᱠᱚ ᱾ ᱤᱱᱠᱟᱹᱜᱮ ᱟᱨᱚ ᱢᱟᱡᱷᱮ ᱥᱟᱡᱷᱮ ᱢᱤᱫᱴᱟᱱ ᱢᱤᱫᱴᱟᱱ ᱵᱟᱨᱭᱟ ᱚᱱᱠᱟ ᱦᱚᱨᱤᱱ ᱠᱚᱠᱚ ᱧᱮᱞ ᱧᱟᱢᱚᱜᱼᱟ ᱾
ᱟᱸ ᱩᱱᱟᱹᱜ ᱦᱟᱸᱜ ᱠᱩᱞ ᱛᱟᱹᱨᱩᱵ ᱠᱚᱫᱚ ᱦᱟᱸᱜ ᱵᱟᱝᱠᱚ ᱧᱮᱧᱟᱢᱚᱜ ᱱᱮᱛᱟᱨ ᱫᱚ ᱾ ᱥᱮ ᱞᱟᱦᱟ ᱫᱚᱠᱚ ᱞᱟᱹᱭ ᱛᱟᱦᱮᱱᱟ ᱡᱮ ᱠᱩᱞ ᱛᱟᱹᱨᱩᱵ ᱵᱟᱱᱟ ᱫᱚᱢᱮ ᱦᱟᱸᱜ ᱱᱚᱣᱟ ᱠᱚᱨᱮ ᱠᱚ ᱳᱰᱳᱠᱚᱜ ᱛᱟᱦᱮᱱᱟ ᱥᱮ ᱾ ᱚᱲᱟᱜ ᱠᱚᱨᱮ ᱠᱷᱚᱱᱟᱜ ᱦᱚᱸ ᱚᱰᱳᱠ ᱦᱚᱸ ᱵᱟᱢ ᱫᱟᱲᱮᱜ ᱛᱟᱦᱮᱱᱟ ᱚᱱᱠᱟ ᱠᱚ ᱞᱟᱹᱭ ᱠᱮᱜ ᱟ ᱾
ᱦᱳᱭ- ᱦᱳᱭ- ᱦᱳᱭ ᱾
ᱦᱚᱭ
ᱟᱨ ᱡᱩᱫᱤ ᱚᱱᱟ ᱡᱚ ᱵᱤᱞᱤ ᱠᱚ ᱤᱫᱤ ᱠᱟᱛᱮᱜ ᱞᱤᱧ ᱢᱮᱱᱟ ᱛᱟᱞᱦᱮ ᱚᱠᱟ ᱞᱮᱠᱟᱱ ᱡᱚ ᱵᱤᱞᱤ ᱠᱚ ᱧᱮᱞ ᱧᱟᱢᱚᱜ ᱜᱮᱭᱟ ᱚᱱᱟ ᱟᱯᱮᱭᱟ ᱵᱤᱨ ᱨᱮᱫᱚ?
ᱴᱤᱲᱤᱝ -ᱞᱤᱲᱤᱝ-ᱞᱤᱲᱤᱝ ᱴᱷᱚᱡ ᱾ ᱟᱭᱢᱟ ᱞᱚᱠᱚᱱ ᱜᱮ ᱡᱮᱢᱚᱱ ᱛᱮᱹᱨᱮ ᱞ ᱛᱟᱨᱚᱵ ᱵᱷᱩᱸᱰᱨᱩ ᱾ ᱛᱟᱯᱚᱨᱮ ᱦᱩᱭᱩᱜ ᱠᱟᱱᱟ ᱡᱟᱹᱱᱩᱢ ᱛᱟᱞᱮᱹ ᱛᱟᱞᱮᱹ ᱠᱚᱫᱚ ᱦᱟᱸᱜ ᱱᱚᱣᱟ ᱠᱚᱨᱮ ᱦᱚ ᱱᱚᱣᱟ ᱥᱩ ᱥᱩᱯᱩᱨ ᱠᱚᱨᱮ ᱦᱚ ᱢᱮᱱᱠᱷᱟᱱ ᱵᱷᱩᱸᱰᱨᱩ ᱛᱟᱨᱚᱵ ᱢᱮᱨᱞᱮᱡ ᱾ ᱥᱮ ᱢᱮᱨᱟᱞ ᱚᱱᱟ ᱠᱚᱫᱚ ᱦᱟᱸᱜ ᱢᱟᱱᱮ ᱵᱤᱨ ᱫᱤᱥᱚᱢ ᱪᱷᱟᱲᱟ ᱦᱟᱸᱜ ᱵᱟᱭ ᱧᱮᱞᱚᱜᱼᱟ ᱚᱱᱟ ᱠᱚᱫᱚ ᱚᱱᱟ,
ᱦᱳᱭ, ᱦᱳᱭ ᱦᱳᱭ ᱟᱪ-ᱪᱷᱟ ᱜᱚᱢᱠᱮ ᱢᱤᱫᱴᱟᱝ ᱦᱟᱰᱤᱫ ᱫᱟᱢᱟᱱᱟᱢ ᱡᱚ ᱨᱮᱱᱟᱜ ᱠᱟᱛᱷᱟ ᱵᱮᱱ ᱨᱚᱲ ᱦᱚᱪᱚ ᱠᱮᱜᱼᱟ ᱡᱟᱦᱟᱸ ᱫᱚ ᱢᱮᱨᱟᱞ ᱡᱚ ᱾
ᱦᱳᱭ- ᱦᱳᱭ ᱾
ᱚᱱᱟ ᱢᱟ ᱟᱹᱰᱤ ᱞᱟᱹᱠᱛᱤᱭᱟᱱ ᱡᱚ ᱠᱟᱱ ᱫᱚ ᱜᱚᱢᱠᱮ?
ᱦᱳᱭ ᱜᱚᱝᱠᱮ ᱦᱟᱸᱜ ᱚᱱᱟ ᱫᱚ ᱦᱟᱸᱜ ᱢᱟᱱᱮ ᱵᱩᱨᱩ ᱨᱮᱦᱚᱸ ᱟᱹᱰᱤ ᱜᱟᱱ ᱵᱮᱱ ᱯᱟᱸᱡᱟᱭᱟ ᱯᱟᱱᱛᱮ ᱧᱟᱢᱟ ᱛᱚᱵᱮ ᱟᱹᱱᱤᱡ ᱦᱟᱸᱜ ᱴᱷᱤᱝ ᱻᱻ ᱮᱫ, ᱾ ᱢᱮᱱ ᱛᱤᱭᱳᱜ ᱫᱟᱲᱮᱜᱼᱟ ᱢᱟᱱᱮ ᱚᱱᱠᱟ ᱫᱚ ᱦᱟᱸᱜ ᱡᱮ ᱩᱱᱟᱹᱜ ᱟᱢᱫᱟᱱᱤ ᱢᱮᱱᱟᱜᱼᱟ ᱩᱱᱟ ᱫᱚ ᱵᱟᱝᱟ ᱚᱱᱮ ᱵᱩᱨᱩ ᱪᱟᱞᱟᱣ ᱞᱮᱱᱠᱷᱟᱱ ᱢᱤᱫᱴᱤᱡ ᱵᱟᱨᱭᱟ ᱫᱟᱨᱮᱹ ᱢᱮᱱᱟᱜᱼᱟ ᱟᱹᱰᱤ ᱵᱚᱲᱚ ᱵᱚᱲᱚ ᱜᱮᱭᱟ ᱾ ᱚᱱᱟ ᱦᱚ ᱢᱮᱱᱟ ᱩᱱᱟᱹᱜ ᱡᱚ ᱫᱚ ᱵᱟᱝ ᱛᱟᱦᱮᱱᱟ ᱢᱤᱫᱴᱮᱱ ᱵᱟᱨᱭᱟ ᱠᱟᱛᱮᱜ ᱡᱚ ᱛᱟᱦᱮᱱᱟ ᱠᱤᱪᱷᱩ ᱠᱟᱛᱮᱜ ᱦᱟᱸᱜ ᱡᱚ ᱛᱟᱦᱮᱱᱟ ᱦᱮᱸ ᱵᱟᱝ ᱾
ᱦᱳᱭ ᱦᱳᱭ ᱟᱫᱚ
ᱫᱚᱢᱮ ᱚᱱᱟ ᱦᱚᱸ ᱪᱮᱜ ᱠᱚ ᱞᱟᱹᱭᱟ ᱫᱚᱢᱮ ᱦᱚᱲ ᱠᱚ ᱛᱤᱭᱟᱹᱜ ᱜᱮᱭᱟ ᱠᱚ ᱟᱨ ᱥᱮᱠᱚ ᱚᱱᱟ ᱡᱚ ᱵᱤᱞᱤ ᱫᱚᱠᱚ ᱢᱤᱴᱟᱝ ᱵᱟᱨᱭᱟ ᱡᱚ ᱢᱮᱱᱟᱜ ᱨᱮᱦᱚᱸ ᱠᱚ ᱫᱮᱡᱚᱜ ᱠᱟᱛᱮᱜ ᱠᱚ ᱟᱹᱜᱩᱭ ᱜᱮᱭᱟ᱾ ᱪᱮᱫᱟᱜ ᱥᱮ ᱚᱱᱟ ᱫᱚ ᱟᱹᱰᱤ ᱫᱟᱢᱟᱱ ᱡᱚ ᱠᱟᱱᱟ ᱦᱮᱸ ᱵᱟᱝ ᱞᱟᱹᱠᱛᱤ ᱭᱟᱱ᱾
ᱦᱳᱭ ᱦᱳᱭ ᱟᱫᱚ ᱛᱤᱱᱟᱹᱜ ᱥᱟᱹᱨᱤ ᱛᱤᱱᱟᱹᱜ ᱮᱲᱮ ᱟᱹᱞᱤᱧ ᱞᱤᱧ ᱟᱸᱡᱚᱢ ᱟᱠᱟᱜᱼᱟ ᱵᱟᱝ ᱫᱚ ᱚᱱᱟ ᱢᱮ ᱨᱟᱞ ᱥᱮᱛᱟᱜ ᱨᱮ ᱨᱮᱸᱜᱮᱡ ᱞᱟᱡ ᱨᱮ ᱡᱚᱢ ᱥᱮ ᱚᱱᱟ ᱨᱟᱥᱟᱛᱮᱫ ᱩᱫ ᱞᱮᱠᱷᱟᱱ ᱢᱮᱫ ᱨᱮ ᱡᱟᱦᱟ ᱯᱩᱥᱨᱤ ᱯᱩᱥᱨᱤ ᱵᱳᱨᱳᱱ ᱠᱚ ᱡᱟᱸᱦᱟ ᱚᱢᱚᱱᱚᱜ ᱫᱚ
ᱚᱱᱟ ᱠᱚ ᱪᱮᱠᱟ ᱵᱟᱝ ᱦᱩᱭᱩᱜᱼᱟ ᱦᱳᱭ ᱦᱳᱭ ᱚᱱᱟ ᱫᱚ ᱦᱟᱸᱜ ᱟᱵᱮᱱ ᱫᱚ ᱦᱟᱸᱜ ᱱᱚᱣᱟ ᱠᱚᱫᱚ ᱦᱟᱸᱜ ᱴᱷᱤᱠ ᱠᱟᱛᱷᱟ ᱜᱮᱵᱮᱱ ᱟᱸᱡᱚᱢ ᱠᱟᱫᱟ ᱱᱚᱣᱟ ᱫᱚ ᱮᱠᱫᱚᱢ ᱥᱟᱹᱨᱤ ᱠᱟᱛᱷᱟ ᱜᱮ᱾ ᱟᱞᱮ ᱦᱚᱸ ᱚᱱᱠᱟ ᱜᱮ ᱦᱟᱸᱜ ᱯᱮᱨᱟᱭ ᱚᱲᱟᱜ ᱠᱚᱨᱮᱜ ᱪᱟᱞᱟ ᱵᱟᱲᱟ ᱞᱮᱱᱠᱷᱟᱱ ᱦᱟᱸᱜ ᱯᱮᱨᱟᱭ ᱢᱟᱱᱮ ᱦᱟᱸᱜ ᱡᱚᱢ ᱵᱟᱲᱟᱭ ᱦᱩᱭᱩᱜ ᱜᱮᱭᱟ᱾ ᱢᱟᱱᱮ ᱪᱮᱫ ᱞᱮᱠᱟ ᱟᱵᱚ ᱵᱮᱨᱟᱥ ᱵᱟᱲᱟ ᱠᱟᱛᱮᱜ ᱫᱟᱹᱛᱟᱹᱱᱤ ᱵᱟᱲᱟ ᱠᱟᱛᱮᱜ ᱦᱩᱛᱩᱢ ᱯᱷᱟᱨᱪᱟᱭ ᱟᱵᱚᱱ ᱛᱚ ᱛᱟᱯᱚᱨᱮ ᱚᱱᱟ ᱢᱤᱫᱴᱤᱡ ᱜᱟᱱᱮᱢ ᱡᱚᱢ ᱵᱟᱲᱟ ᱠᱮᱫᱟ᱾
ᱦᱳᱭ ᱦᱳᱭ ᱚᱱᱠᱟ ᱫᱚ ᱞᱟᱹᱭ ᱟᱠᱚᱣᱟ ᱡᱮ ᱢᱤᱫᱴᱟᱝ ᱡᱚᱢ ᱨᱮᱦᱚᱸ
ᱢᱤᱜᱴᱟᱝ ᱡᱚᱢ ᱨᱮᱦᱚ
ᱦᱳᱭ ᱢᱟᱱᱮ ᱦᱟᱸᱜ ᱠᱟᱹᱡ ᱦᱟᱸᱜ ᱠᱟᱥᱟ ᱠᱟᱥᱟ ᱧᱚᱜ ᱵᱩᱡᱩᱜᱼᱟ᱾ ᱯᱚᱨᱮ ᱛᱮᱫᱚ ᱠᱟᱹᱴᱤᱡ ᱦᱮᱲᱮᱢ ᱦᱮᱲᱮᱢ ᱧᱚᱜ ᱵᱩᱡᱷᱟᱹᱜᱼᱟ᱾ ᱜᱚᱝᱠᱮ ᱛᱟᱦᱞᱮ ᱟᱢ ᱫᱚᱢ ᱡᱚᱢ ᱵᱟᱲᱟ ᱟᱠᱟᱜᱼᱟ ᱥᱮ ᱵᱟᱝ?
ᱚᱱᱠᱟ ᱫᱚ ᱦᱟᱸᱜ ᱡᱚᱢ ᱫᱚ ᱡᱚᱢ ᱵᱟᱲᱟ ᱦᱩᱭ ᱠᱟᱱ ᱜᱮᱭᱟ ᱛᱚᱵᱮ ᱚᱱᱟ ᱦᱟᱸᱜ
ᱩᱱᱟᱜ ᱩᱱᱟᱜ ᱡᱟᱥᱛᱤ ᱫᱚ ᱵᱟᱭ ᱧᱟᱢᱚᱜᱼᱟ ᱥᱮ ᱦᱳᱭ ᱦᱳᱭ ᱛᱟᱦᱞᱮ ᱦᱮᱞᱟᱸᱜ ᱜᱚᱝᱠᱮ ᱢᱟᱱᱮ ᱟᱯᱮ ᱥᱮᱫ ᱫᱚ ᱵᱤᱨ ᱵᱩᱨᱩ ᱠᱚᱫᱚ ᱵᱟᱪᱩᱜᱼᱟ ᱦᱮᱸ ᱵᱟᱝ᱾
ᱚ ᱵᱟᱝ ᱜᱮ ᱞᱟᱹᱭ ᱞᱮ ᱠᱷᱟᱱ ᱫᱚ ᱵᱤᱨ ᱵᱩᱨᱩ ᱫᱚ ᱢᱮᱱᱟᱜᱼᱟ ᱛᱚᱵᱮ ᱩᱱᱟᱹᱜ ᱥᱩᱨ ᱩᱛᱟᱹᱨ ᱨᱮ ᱵᱤᱨ ᱚᱱᱠᱟ ᱫᱚ ᱵᱟᱝ ᱦᱟᱸᱜ
ᱟᱪᱪᱷᱟ ᱛᱟᱦᱞᱮ ᱜᱚᱝᱠᱮ ᱢᱟᱱᱮ ᱟᱯᱮ ᱥᱮᱫ ᱫᱚ ᱚᱱᱟ ᱠᱚ ᱪᱮᱫ ᱠᱚ ᱢᱟᱱᱮ ᱫᱟᱨᱮ ᱱᱟᱹᱲᱤ ᱠᱚᱨᱮᱱᱟᱜ ᱵᱤᱨ ᱵᱩᱨᱩ ᱠᱚᱨᱮᱱᱟᱜ ᱡᱚ ᱵᱤᱞᱤ ᱠᱚ ᱪᱮᱫ ᱞᱮᱠᱟ᱾ ᱪᱮᱫ ᱠᱚ ᱢᱮᱱᱟᱜᱼᱟ᱾
ᱦᱳᱭ ᱡᱚ ᱠᱚᱫᱚ ᱚᱱᱮ ᱦᱟᱸᱜ ᱟᱵᱮᱱ ᱡᱟᱦᱟᱸ ᱠᱚᱵᱮᱱ ᱞᱟᱹᱭ ᱞᱟᱹᱭ ᱦᱚᱪᱚ ᱠᱮᱼᱟ ᱚᱱᱟ ᱠᱚᱦᱚᱸ ᱧᱟᱢᱚᱜ ᱜᱮᱭᱟ ᱟᱨ ᱟᱨ ᱟᱞᱮ ᱵᱤᱨ ᱨᱮᱫᱚ ᱚᱱᱮ ᱛᱟᱨᱚᱵ ᱦᱚᱸ ᱡᱟᱹᱥᱛᱤ ᱧᱟᱢᱚᱜᱼᱟ᱾
ᱟᱪᱪᱷᱟ ᱟᱪᱪᱷᱟ ᱟᱨ ᱚᱱᱟ ᱵᱟᱨᱩ ᱵᱤᱞᱤ ᱠᱚ ᱜᱚᱝᱠᱮ ᱦᱟᱸᱜ ᱱᱮᱥ ᱫᱚ ᱦᱟᱸᱜ ᱟᱞᱮ ᱥᱮᱫ ᱫᱚ ᱮ ᱵᱟᱨᱩ ᱦᱳᱭ ᱱᱮᱥ ᱫᱚᱦᱟᱸᱜ ᱟᱞᱮᱥᱮᱫ ᱫᱚ ᱵᱟᱹᱨᱩ ᱫᱚᱦᱟᱸᱜ ᱵᱟᱭ ᱵᱤᱞᱤᱭ ᱠᱟᱱᱟ ᱵᱟᱹᱨᱩ ᱟᱨ ᱛᱮᱨᱮᱞ ᱫᱚᱦᱟᱸᱜ ᱵᱟᱭ ᱡᱚ ᱟᱠᱟᱱᱟ᱾ ᱟᱞᱮ ᱥᱮᱫ ᱫᱚ ᱱᱮᱥ ᱫᱚ ᱟᱫᱚ ᱟᱯᱮ ᱥᱮᱫ ᱜᱮ ᱦᱟᱸᱜ ᱪᱮᱫ ᱞᱮᱠᱟᱭ ᱡᱚ ᱠᱟᱱᱟ ᱥᱮ ᱵᱟᱝ
ᱦᱳᱭ ᱟᱞᱮᱱ ᱫᱚ ᱱᱮᱥ ᱫᱚ ᱡᱚ ᱵᱟᱲᱟ ᱟᱠᱟᱱ ᱜᱮᱭᱟ ᱟᱨ ᱚᱱᱠᱟ ᱫᱚ ᱦᱟᱸᱜ ᱡᱚᱢ ᱦᱚᱸ ᱟᱹᱰᱤ ᱡᱚᱢ ᱵᱟᱲᱟᱭ ᱦᱩᱭᱩᱜ ᱠᱟᱱᱟ᱾
ᱡᱚᱢ ᱵᱟᱲᱟᱭ ᱦᱩᱭᱩᱜ ᱠᱟᱱᱟ ᱱᱟᱯᱟᱭ ᱠᱟᱛᱷᱟ ᱱᱟᱯᱟᱭ ᱠᱟᱛᱷᱟ
ᱦᱳᱭ ᱟᱨ ᱚᱱᱠᱟ ᱫᱚ ᱟᱹᱵᱤᱱ ᱡᱟᱦᱟᱸ ᱵᱤᱱ ᱞᱟᱹᱭ ᱦᱚᱪᱚ ᱠᱮᱫ ᱛᱟᱞᱮ ᱚᱱᱟ ᱠᱚᱦᱚᱸ ᱡᱚ ᱠᱟᱱ ᱜᱮᱭᱟ᱾
ᱡᱚ ᱠᱟᱱ ᱜᱮᱭᱟ ᱮᱠᱫᱚᱢ ᱮᱠᱫᱚᱢ
ᱟᱫᱚ ᱛᱟᱦᱚᱞᱮ ᱫᱚ ᱵᱤᱞᱤᱜ ᱨᱮᱱᱟᱜ ᱚᱠᱛᱚ ᱦᱚᱸ ᱛᱚ ᱟᱣᱨᱤ ᱥᱮᱴᱮᱨᱚᱜ ᱟ ᱥᱮ
ᱜᱚᱝᱠᱮ ᱛᱟᱦᱞᱮ ᱚᱱᱠᱟ ᱦᱟᱜ ᱟᱯᱮ ᱥᱮᱱ ᱫᱚ ᱡᱚᱢ ᱵᱟᱲᱟᱭᱟ ᱯᱮ ᱥᱮ ᱵᱟᱝ ᱚᱱᱠᱟ ᱦᱮᱰᱮᱡ ᱵᱟᱲᱟ ᱠᱟᱛᱮᱫ ᱢᱟᱱᱮ ᱦᱮᱰᱮᱡ ᱵᱟᱲᱟ ᱠᱟᱛᱮᱧ ᱞᱟᱹᱭᱫᱟ ᱪᱮᱫ ᱠᱚ ᱡᱟᱹᱞᱤᱨᱮ ᱢᱟᱱᱮ ᱡᱟᱹᱞᱤᱨᱮ ᱚᱝᱠᱟ ᱨᱟᱥᱟ ᱠᱚᱯᱮ ᱡᱚᱢ ᱜᱮᱭᱟ ᱥᱮ ᱵᱟᱝ?
ᱦᱳᱭ ᱚᱱᱟ ᱤᱭᱟᱹ ᱛᱟᱞᱮ ᱨᱮᱱᱟᱜ ᱵᱮᱱ ᱨᱚᱲ ᱦᱚᱪᱚᱭᱮᱭᱟ?
ᱦᱳᱭ ᱦᱳᱭ ᱚᱱᱟ ᱛᱟᱞᱮ ᱨᱮᱱᱟᱜ ᱦᱟᱸᱞᱤᱧ ᱨᱚᱲ ᱦᱚᱪᱚᱭᱮᱫᱟ᱾
ᱦᱳᱭ ᱟᱫᱚ ᱦᱟᱸᱜ ᱡᱚᱢ ᱜᱮᱭᱟᱞᱮ ᱟᱹᱰᱤ ᱢᱟᱱᱮ ᱜᱤᱫᱟᱹᱨ ᱵᱮᱲᱟ ᱨᱮ ᱫᱚᱢᱮ ᱞᱮ ᱪᱟᱞᱟᱜ ᱠᱟᱱ ᱛᱟᱦᱮᱸᱱᱟ ᱡᱚᱡᱚᱢ᱾
ᱦᱳᱭ ᱚᱱᱟ ᱢᱟ ᱞᱟᱹᱠᱛᱤ ᱠᱟᱱ ᱜᱮ ᱢᱟᱱᱮ ᱦᱳᱭ ᱦᱳᱭ ᱜᱤᱫᱟᱹᱨ ᱵᱮᱲᱟ ᱨᱮᱫᱚ ᱦᱟᱸᱜ ᱟᱹᱰᱤ ᱜᱟᱱ ᱵᱚᱱ ᱡᱚᱢ ᱵᱟᱲᱟᱭᱮᱫ ᱛᱟᱦᱮᱸᱱᱟ ᱛᱚ,
ᱦᱳᱭ ᱦᱳᱭ᱾ ᱟᱫᱚ ᱚᱱᱮ ᱫᱟᱨᱮ ᱠᱚ ᱞᱟᱹᱴᱩ ᱜᱮᱭᱟ ᱥᱮ ᱛᱟᱞᱮ ᱫᱟᱨᱮ ᱛᱚ
ᱦᱮᱸ ᱦᱮᱸ ᱦᱚᱭ᱾
ᱟᱫᱚ ᱟᱫᱚ ᱚᱱᱟᱛᱮ ᱚᱱᱮ ᱚᱱᱮ ᱢᱟᱫ ᱢᱟᱫ ᱢᱟᱜ ᱠᱟᱛᱮ ᱠᱮ ᱴᱮᱸᱰᱟᱨ ᱠᱟᱛᱮᱮᱫ ᱠᱚᱸᱫᱮ ᱵᱟᱲᱟ ᱠᱟᱛᱮᱫ ᱛᱤᱭᱳ ᱵᱟᱝ ᱦᱩᱭ ᱠᱟᱛᱮᱮᱫ ᱡᱚᱢ ᱦᱩᱭ ᱠᱟᱱᱟ᱾
ᱦᱳᱭ᱾ ᱢᱟᱱᱮ ᱜᱤᱫᱽᱨᱟᱹ ᱵᱮᱲᱟ ᱨᱮ ᱜᱤᱫᱽᱨᱟᱹ ᱵᱮᱲᱟ ᱨᱮᱱᱟᱜ ᱠᱟᱛᱷᱟ ᱫᱤᱥᱟᱹ ᱞᱮᱠᱷᱟᱱ ᱟᱹᱰᱤ ᱴᱟᱜ ᱜᱮ ᱩᱭᱦᱟᱹᱨ ᱦᱤᱡᱩᱜᱼᱟ ᱱᱮᱛᱟᱨ ᱦᱚᱸ ᱢᱟᱱᱮ ᱜᱤᱫᱽᱨᱟᱹ ᱵᱮᱞᱟ ᱟᱹᱰᱤᱜᱟᱱ ᱡᱚᱛᱚ ᱦᱚᱲ ᱢᱤᱫ ᱥᱟᱶᱛᱮ ᱪᱟᱞᱟᱣ ᱠᱟᱛᱮᱜ ᱢᱤᱫᱴᱟᱝ ᱢᱟᱫ ᱫᱟᱨᱮᱢ ᱢᱟᱜᱟ ᱟᱨᱮᱢ ᱪᱟᱞᱟᱜᱼᱟ ᱦᱮᱸ ᱵᱟᱝ?
ᱦᱳᱭ ᱦᱳᱭ ᱦᱳ
ᱦᱳᱭ ᱦᱳᱭ᱾
ᱟᱨ ᱛᱟᱦᱚᱞᱮ ᱜᱚᱢᱠᱮ
ᱟᱨ ᱛᱟᱦᱚᱞᱮ ᱜᱚᱢᱠᱮ ᱚᱝᱠᱟ ᱫᱚ
ᱵᱩᱨᱩ ᱴᱚᱴᱷᱟ ᱵᱮᱱ ᱨᱚᱲ ᱦᱚᱪᱚ ᱠᱮᱜᱼᱟ, ᱛᱟᱦᱞᱮ ᱚᱱᱠᱟ ᱫᱚ ᱦᱟᱸᱜ ᱤᱭᱟᱹ ᱥᱚᱵᱡᱤ ᱠᱚ
ᱚᱝᱠᱟ ᱫᱚ ᱱᱟᱜ ᱤᱭᱟᱹ ᱥᱚᱵᱡᱤ ᱠᱚ ᱫᱚ ᱚᱠᱟ ᱞᱮᱠᱟᱱ ᱥᱚᱵᱡᱤ ᱠᱚ
ᱥᱚᱵᱡᱤ ᱠᱚ ᱫᱚ ᱦᱟᱸᱜ ᱟᱭᱢᱟ ᱨᱚᱠᱚᱢ ᱥᱚᱵᱡᱤ ᱜᱮ ᱡᱮᱢᱚᱱ ᱮᱫ ᱵᱮᱞᱟᱛᱤ, ᱵᱮᱸᱜᱟᱲ, ᱠᱩ ᱯᱤ ᱛᱟᱯᱚ ᱨᱮ ᱛᱩᱨᱢᱩᱪᱽ ᱢᱟᱱᱮ ᱟᱞᱩ ᱠᱚᱦᱚᱸ ᱟᱭᱢᱟ ᱨᱚᱠᱚᱢ ᱢᱟᱱᱮ ᱥᱚᱵᱡᱤ ᱜᱮ ᱦᱟᱸᱜᱞᱮ ᱪᱟᱥᱟ ᱪᱟᱥ ᱵᱟᱥᱟ᱾
ᱚ᱾
ᱟᱨ ᱦᱟᱸᱜ ᱥᱤᱡᱤᱱ ᱨᱮᱫᱚ ᱱᱟᱦᱟᱸᱜ ᱫᱚᱢᱮ ᱦᱟᱸᱜ ᱛᱩᱨᱢᱩᱡᱽ ᱠᱚᱞᱮ ᱪᱟᱥ ᱜᱮᱭᱟ ᱛᱩᱨᱢᱩᱡᱽ ᱛᱮ ᱫᱚ ᱦᱟᱸᱜ ᱢᱟᱱᱮ ᱫᱚᱢᱮ ᱯᱚᱭᱥᱟ ᱧᱟᱢᱚᱜ ᱟᱛᱚ ᱢᱟᱱᱮ ᱞᱟᱵᱷ ᱦᱩᱭᱩᱜᱼᱟ ᱟᱫᱚ ᱚᱱᱟ ᱠᱷᱟᱹᱛᱤᱨ ᱛᱩᱨᱢᱩᱡᱽ ᱜᱮ ᱦᱟᱸᱜ ᱡᱟᱹᱥᱛᱤ ᱠᱟᱭ ᱛᱮ ᱞᱮ ᱨᱚᱦᱚᱭᱟ᱾ ᱟᱨ ᱦᱚᱸ ᱚᱱᱟ ᱡᱩᱫᱤ ᱫᱟᱜ ᱵᱟᱲᱟᱭᱟᱭ ᱥᱮ ᱟᱨᱮᱞ ᱵᱟᱲᱟᱭᱟᱭ ᱥᱮ ᱡᱷᱚᱛᱚ ᱱᱚᱥᱴᱚ ᱪᱟᱵᱟᱜᱼᱟ ᱚᱱᱟ ᱦᱚᱸ᱾
ᱚ, ᱚ᱾
ᱦᱳᱭ ᱚᱱᱠᱟ ᱫᱚ
ᱦᱳᱭ ᱚᱱᱠᱟ ᱫᱚ ᱟᱸᱡᱚᱢ ᱟᱠᱟᱜ ᱜᱮ ᱟᱹᱰᱤ ᱦᱚᱲᱟᱜ ᱢᱚᱪᱟ ᱠᱷᱚᱱ ᱡᱮ ᱚᱱᱟ ᱛᱩᱨᱢᱩᱡᱽ ᱛᱩᱨᱢᱩᱡᱽ ᱪᱟᱥ ᱞᱮᱠᱷᱟᱱ ᱫᱚ ᱠᱟᱹᱣᱰᱤ ᱠᱟᱴᱤᱡ ᱰᱷᱮᱨ ᱜᱮ ᱟᱨᱡᱟᱣᱟ, ᱮᱠᱫᱚᱢ᱾
ᱟᱫᱚ
ᱟᱫᱚ
ᱛᱟᱦᱞᱮ ᱚᱱᱠᱟ ᱫᱚ ᱦᱟᱸᱜ ᱫᱟᱜ ᱠᱚ ᱢᱟᱱᱮ ᱚᱱᱟ ᱥᱚᱵᱽᱡᱤ ᱠᱚ ᱨᱚᱦᱚᱭ ᱞᱮᱠᱷᱟᱱ ᱛᱚ ᱫᱟᱜ ᱠᱚ ᱩᱸ ᱞᱟᱜᱟᱜ ᱟᱥᱮ ᱾ ᱛᱟᱦᱞᱮ ᱚᱱᱟ ᱫᱚ ᱵᱟᱸᱫ ᱯᱩᱠᱷᱨᱤ ᱠᱷᱚᱱ ᱥᱮ ᱜᱟᱰᱟ ᱠᱷᱚᱡ ᱚᱠᱟ ᱞᱮᱠᱟ ᱚᱠᱟ ᱠᱷᱚᱡ ᱯᱮ ᱨᱟᱠᱟᱵ ᱜᱮᱭᱟ?
ᱜᱟᱰᱟ ᱠᱷᱚᱡ ᱫᱚ ᱵᱟᱝ ᱜᱮ ᱢᱟ ᱟᱞᱮᱭᱟᱜ ᱢᱟᱱᱮ ᱦᱟᱜ ᱥᱟᱞ ᱢᱟᱨᱥᱟᱞ ᱦᱟᱜ ᱢᱮ ᱴᱟᱱ ᱢᱮᱱᱟᱜ ᱛᱟᱞᱮᱭᱟ, ᱚᱱᱟ ᱠᱷᱚᱱᱟᱜ ᱜᱮ ᱦᱟᱸᱜ ᱚᱸᱰᱮ ᱠᱷᱚᱞ ᱜᱮ ᱨᱟᱠᱟᱵ ᱠᱟᱛᱮ ᱞᱮ ᱪᱟᱥ ᱵᱟᱥᱟ ᱾ ᱢᱟᱱᱮ ᱟᱞᱮ ᱯᱟᱨᱥᱚᱱᱟᱞ ᱦᱟᱜ ᱞᱟᱦᱟ ᱦᱚᱪᱚ ᱠᱟᱫᱟᱞᱮ ᱥᱟᱱ ᱢᱟᱨᱥᱟᱞ ᱾ ᱢᱟᱱᱮ ᱟᱞᱮ ᱫᱚ ᱡᱟᱹ ᱡᱟᱹᱥᱛᱤ ᱠᱟᱭ ᱛᱮ ᱞᱮ ᱫᱚᱢᱮ ᱪᱟᱥᱟ ᱛᱚ ᱦᱟᱸᱜ ᱪᱟᱥ ᱵᱟᱥᱟ, ᱟᱫᱚ ᱚᱱᱟ ᱠᱷᱟᱹᱛᱤᱨ ᱛᱮ ᱜᱮ ᱟᱞᱮ ᱥᱟᱱ ᱢᱟᱨᱥᱟᱞ ᱞᱮ ᱵᱟᱹᱭ ᱥᱟᱹᱣ ᱠᱟᱫᱟ ᱾ ᱟᱫᱚ ᱦᱟᱸᱜ ᱡᱟᱦᱟᱸᱭ ᱠᱚᱣᱟᱜ ᱵᱟᱹᱪᱩᱜᱼᱟ, ᱟᱫᱚ ᱩᱝᱠᱩ ᱠᱚ ᱫᱚ ᱦᱟᱸᱜ ᱚᱱᱟ ᱵᱤᱜᱷᱟᱹ ᱦᱤᱥᱟᱹᱵᱽ ᱦᱟᱸᱜ ᱫᱟᱜ ᱠᱚ ᱮᱢᱟ ᱟᱠᱚᱣᱟ ᱞᱮ ᱾ ᱦᱳᱭ, ᱦᱳᱭ, ᱦᱳᱭ ᱾
ᱛᱟᱦᱞᱮ ᱚᱸᱰᱮ ᱠᱷᱚᱱ ᱦᱚᱸ ᱞᱟᱹᱭ ᱞᱮᱠᱷᱟᱱ ᱫᱚ ᱟᱯᱮᱭᱟᱜ ᱠᱟᱹᱣᱰᱤ ᱟᱨᱡᱟᱜ ᱠᱟᱱ ᱛᱟᱯᱮ ᱜᱮᱭᱟ ᱾
ᱦᱳᱭ ᱦᱳᱭ, ᱟᱨᱡᱟᱜ ᱠᱟᱱ ᱜᱮᱭᱟ ᱚᱸᱰᱮ ᱠᱷᱚᱱᱟᱜ ᱦᱚᱸ, ᱱᱤᱡᱮ ᱨᱟᱜ ᱦᱚᱸ ᱦᱩᱭᱩᱜ ᱠᱟᱱᱟ ᱟᱨ ᱥᱟᱶ ᱛᱮ ᱦᱚᱨᱚᱜ ᱦᱚᱲ ᱠᱚᱣᱟᱜ ᱦᱚᱸ ᱦᱩᱭᱩᱜ ᱠᱟᱱᱟ ᱦᱮᱸ ᱵᱟᱝ ᱾
ᱦᱳᱭ, ᱦᱳᱭ ᱾
ᱦᱳᱭ, ᱦᱳᱭ ᱾
ᱟᱨ ᱜᱚᱝᱠᱮ ᱛᱟᱦᱚᱞᱮ ᱤᱭᱟᱹ ᱫᱚ ᱚᱱᱟ ᱦᱳᱲᱳ ᱫᱚ ᱵᱟᱨ ᱫᱷᱟᱣ ᱯᱮ ᱪᱟᱥ ᱫᱟᱲᱮᱭᱟᱜ ᱜᱮᱭᱟ ᱥᱮ ᱢᱤᱫ ᱫᱷᱟᱣ ᱜᱮ ᱥᱮᱨᱢᱟᱨ ᱨᱮ?
ᱦᱳᱲᱳ ᱫᱚ ᱦᱟᱸᱜ ᱢᱟᱱᱮ ᱪᱮᱫ ᱠᱚ ᱞᱟᱹᱭᱟ! ᱡᱟᱠᱮ ᱡᱮᱢᱚᱱ ᱫᱚ ᱢᱤᱫ ᱫᱷᱟᱣ ᱦᱟᱜ, ᱟᱨ ᱟᱞᱮ ᱫᱚ ᱦᱟᱸᱜ ᱢᱤᱫ ᱫᱷᱟᱣ ᱜᱮ ᱪᱮᱫᱟᱜ ᱥᱮ, ᱚᱝᱠᱟ ᱥᱚᱵᱽᱡᱤ ᱠᱚᱞᱮ ᱪᱟᱥ ᱵᱟᱛᱚ ᱾ ᱟᱞᱮ ᱫᱚ ᱦᱟᱢᱻ ᱦᱳᱭ ᱢᱟᱱᱮ ᱢᱟᱱᱮ ᱪᱮᱫ ᱠᱚ ᱞᱟᱹᱭᱟ, ᱦᱳᱭ! ᱪᱟᱥ ᱠᱷᱚᱱᱟᱜ ᱫᱚ ᱦᱟᱜ ᱥᱚᱵᱽᱡᱤ ᱪᱟᱥ ᱛᱮ ᱫᱚ ᱦᱟᱸᱜ ᱠᱟᱹᱴᱤᱡ ᱤᱱᱠᱟᱢ ᱥᱮ ᱴᱟᱠᱟ ᱯᱚᱭᱥᱟ ᱫᱚ ᱦᱟᱸᱜ ᱟᱨᱡᱟᱜ ᱜᱮᱭᱟ ᱾ ᱟᱨ ᱥᱩᱵᱡᱤ ᱪᱟᱥ ᱛᱮ ᱫᱚ ᱦᱟᱸᱜ ᱚᱱᱟ ᱫᱚ ᱱᱟᱯᱟᱭ ᱜᱮ ᱦᱟᱸᱜ ᱟᱨ ᱠᱟᱹᱣᱰᱤ ᱠᱚ ᱟᱨᱡᱟᱜ ᱠᱟᱱᱟ ᱾ ᱟᱨ ᱦᱮᱸ ᱪᱟᱥ ᱵᱟᱥ ᱛᱮ ᱦᱚᱸ ᱚᱱᱟ ᱫᱚ ᱥᱩᱫᱩ ᱟᱵᱚ ᱡᱚᱢ ᱞᱟᱹᱜᱤᱫ ᱜᱮ ᱦᱟᱜ ᱞᱟᱹᱭ ᱜᱟᱱᱚᱜᱼᱟ ᱾ ᱟᱨ ᱦᱩᱲᱩ ᱠᱚ ᱟᱹᱷᱨᱤᱧ ᱠᱟᱛᱮ ᱦᱚᱸ ᱛᱚ ᱚᱝᱠᱟ ᱫᱚ ᱦᱟᱸᱜ ᱠᱟᱹᱣᱰᱤ ᱫᱚ ᱦᱟᱜ ᱵᱟᱭ ᱟᱨᱡᱟᱜ ᱠᱟᱱᱟ ᱦᱮᱸ ᱵᱟᱝ ᱾
ᱦᱳᱭ, ᱦᱳᱭ ᱾
ᱟᱨ ᱱᱚᱣᱟ ᱠᱚ ᱫᱚ ᱦᱟᱸᱜ ᱢᱟᱱᱮ ᱪᱟᱥ ᱵᱟᱥ ᱛᱮ ᱫᱚ ᱦᱟᱸᱜ ᱡᱟᱦᱟᱸ ᱛᱮ ᱥᱩᱵᱽᱡᱤ ᱠᱚ ᱪᱟᱥ ᱵᱟᱥ ᱛᱮ ᱫᱚ ᱦᱟᱸᱜ ᱠᱟᱹᱣᱰᱤ ᱦᱚᱸ ᱢᱟᱱᱮ ᱞᱚᱜᱚᱱ ᱜᱮ ᱟᱨᱡᱟᱜ ᱠᱟᱱᱟ ᱟᱨ ᱠᱚᱢ ᱥᱚᱢᱚᱭ ᱛᱮᱦᱚᱸ ᱦᱩᱭᱩᱜ ᱠᱟᱱᱟ। ᱦᱳᱭ, ᱦᱳᱭ, ᱦᱳᱭ! ᱛᱟᱦᱞᱮ ᱟᱯᱮ ᱜᱮ ᱜᱚᱝᱠᱮ ᱪᱟᱥᱼᱵᱟᱥ ᱠᱚ?
ᱦᱳᱭ ᱟᱞᱮ ᱦᱚᱸ ᱚᱱᱠᱟ ᱫᱚ ᱪᱟᱥ ᱨᱚᱦᱚᱭ